ᱦᱮᱞᱳ ᱦᱚᱸ ᱟᱸᱡᱚᱢ ᱠᱟᱱᱟ ᱦᱚᱸ ᱜᱚᱢᱠᱮ ᱡᱚᱦᱟᱨ ᱜᱮ
ᱦᱮᱸ ᱡᱚᱦᱟᱨ ᱜᱮ ᱜᱚᱢᱠᱮ
ᱚ ᱨᱚᱲᱮ ᱟᱡᱚᱢᱚᱜ ᱠᱟᱱ ᱛᱚ ᱵᱷᱟᱜᱮ ᱜᱮ
ᱦᱮᱸ ᱱᱤᱛᱚᱜ ᱟᱸᱡᱚᱢᱚᱜ ᱠᱟᱱ ᱜᱮᱭᱟ᱾
ᱜᱚᱢᱠᱮ ᱛᱟᱦᱚᱞᱮ ᱚᱠᱟᱨᱮ ᱢᱮᱱᱟᱢᱟ
ᱚ ᱚᱲᱟᱜ ᱨᱮᱜᱮ ᱢᱮᱱᱟᱜ ᱟᱠᱟᱫᱤᱧᱟ
ᱜᱚᱢᱠᱮ ᱟᱹᱛᱩ ᱫᱤᱥᱚᱢ ᱫᱚ ᱛᱟᱦᱚᱞᱮ ᱚᱠᱟᱨᱮ?
ᱟᱹᱛᱩ ᱫᱤᱥᱚᱢ ᱫᱚ ᱟᱞᱮ ᱫᱚ ᱵᱟᱨᱤᱯᱚᱫᱟ᱾ ᱵᱷᱚᱡᱽ ᱳᱲᱤᱥᱥᱟ᱾ ᱟᱹᱵᱤᱱ ᱫᱚ ᱟᱹᱵᱤᱱᱟᱜ ᱟᱹᱛᱳ ᱫᱤᱥᱚᱢ ᱫᱚ?
ᱟᱹᱞᱤᱧ ᱫᱚ ᱥᱤᱞᱫᱟᱹ ᱫᱤᱥᱚᱢ᱾
ᱚᱦᱚ ᱥᱤᱞᱫᱟ ᱫᱤᱥᱚᱢ ᱟᱹᱰᱤ ᱱᱟᱯᱟᱭ ᱜᱮ
ᱦᱚᱸ ᱦᱚ ᱟᱸᱡᱚᱢ ᱫᱚᱞᱮ ᱟᱸᱡᱚᱢ ᱵᱟᱲᱟ ᱠᱮᱫ ᱞᱮ ᱪᱟᱞᱟᱣ ᱵᱟᱲᱟ ᱠᱟᱜ ᱚᱱᱟ ᱫᱚ ᱟᱵᱚ ᱥᱟᱱᱛᱟᱲ ᱠᱚᱣᱟᱜ ᱠᱷᱩᱵ ᱢᱟᱨᱟᱝ ᱦᱟᱸᱜ ᱢᱟᱱᱮ ᱯᱟᱛᱟ ᱯᱚᱨᱚᱵᱽ ᱢᱮᱱᱛᱮᱜ ᱥᱮᱬᱟ ᱯᱟᱛᱟ ᱯᱚᱨᱚᱵᱽ ᱢᱮᱱᱛᱮᱫ ᱠᱚ ᱢᱮᱱᱟ
ᱦᱮᱸ ᱦᱮᱸ ᱦᱮᱸ
ᱦᱮ
ᱟᱫᱚ ᱜᱚᱝᱠᱮ ᱛᱟᱦᱚᱞᱮ ᱟᱢᱟᱜ ᱧᱩᱛᱩᱢ ᱪᱮᱫ ᱪᱮᱫ ᱠᱟᱱ ᱛᱟᱢᱟ?
ᱪᱚᱱᱫᱚᱱ ᱢᱩᱨᱢᱩ
ᱪᱮᱫ?
ᱵᱤᱢᱚᱞ ᱢᱩᱨᱢᱩ᱾ ᱚᱵᱤᱱᱟᱜ ᱫᱚ?
ᱟᱹᱵᱤᱱᱟᱜ ᱧᱩᱛᱩᱢ ᱫᱚ?
ᱯᱚᱨᱮᱥ ᱢᱩᱨᱢᱩ
ᱦᱚᱸ ᱦᱚᱸ ᱯᱚᱨᱮᱥ ᱢᱩᱨᱢᱩ ᱦᱚᱸ ᱱᱟᱯᱟᱭ ᱜᱮ
ᱛᱟᱦᱚᱞᱮ ᱜᱟᱯᱟᱞ ᱢᱟᱨᱟᱣ ᱨᱮᱭᱟᱜ ᱥᱟᱛᱟᱢ ᱫᱚ ᱪᱮᱫ ᱪᱮᱛᱟᱱ ᱨᱮ ᱜᱟᱯᱟᱞ ᱢᱟᱨᱟᱣ ᱦᱩᱭᱩᱜᱼᱟ
ᱜᱚᱝᱠᱮ ᱜᱟᱯᱟᱞ ᱢᱟᱨᱟᱣ ᱫᱚ ᱥᱟᱛᱟᱢ ᱫᱚ ᱦᱩᱭᱩᱜ ᱠᱟᱱᱟ ᱠᱟᱹᱴᱤᱡ ᱯᱚᱨᱚᱵᱽ ᱯᱩᱱᱟᱹ ᱱᱤᱭᱮ ᱜᱟᱯᱟᱞ ᱢᱟᱨᱟᱣ ᱦᱩᱭᱩᱜᱼᱟ
ᱚ ᱯᱟᱨᱚᱵᱽ ᱠᱚ ᱤᱫᱤ ᱠᱟᱛᱮ ᱜᱮ ᱵᱟᱝ
ᱟᱪᱪᱷᱟ
ᱟᱫᱚ ᱚᱱᱠᱟ ᱞᱮᱠᱟ ᱛᱮᱢᱟ ᱟᱵᱚ ᱦᱟᱸᱜ ᱟᱹᱫᱤᱵᱟᱹᱥᱤ ᱟᱨᱦᱚᱸ ᱠᱷᱟᱱ ᱥᱟᱱᱛᱟᱲ ᱢᱟ ᱪᱟᱥᱵᱟᱥ ᱠᱟᱛᱮᱫ ᱡᱚᱢ ᱟᱹᱥᱩᱞᱚᱜ ᱦᱚᱲ ᱠᱟᱱᱟ ᱵᱚᱱ ᱦᱟᱸᱜ ᱦᱮᱸ ᱥᱮ ᱵᱟᱝ
ᱦᱮᱸ ᱦᱮᱸ᱾ ᱛᱟᱦᱚᱞᱮ ᱞᱟᱹᱭᱫᱟᱹᱧ ᱜᱚᱝᱠᱮ ᱟᱯᱮᱥᱮᱫ ᱪᱟᱥ ᱵᱟᱟᱥ ᱠᱚ ᱫᱚ ᱪᱮᱫ ᱞᱮᱠᱟ ᱦᱩᱭᱩᱜ ᱜᱮᱭᱟ
ᱪᱟᱥᱵᱟᱥ ᱱᱟᱯᱟᱭ ᱵᱟᱲᱟ ᱜᱮ ᱦᱩᱭᱩᱜᱼᱟ᱾ ᱚᱱᱛᱮ ᱫᱚ ᱟᱨ ᱱᱚᱛᱮ ᱥᱤᱛᱩᱝ ᱵᱟᱨ ᱫᱷᱟᱣ ᱯᱮ ᱫᱷᱟᱣᱞ ᱞᱮ ᱪᱟᱥ ᱜᱮᱭᱟ ᱡᱟᱹᱯᱩᱫ ᱫᱤᱱ ᱪᱟᱥ ᱦᱩᱭᱩᱜᱼᱟ᱾ ᱛᱟᱯᱚᱨᱮ ᱜᱟᱰᱟ ᱠᱷᱚᱱ ᱵᱟᱝ ᱠᱷᱟᱱ ᱫᱚ ᱟᱦᱟᱨ ᱠᱷᱚᱱ ᱵᱟᱝ ᱠᱷᱟᱱ ᱫᱚ ᱥᱮᱞᱩ ᱯᱭᱮᱱᱴ ᱵᱟᱹᱭᱥᱟᱹᱣ ᱠᱟᱛᱮᱫ
ᱥᱤᱛᱩᱝ ᱫᱤᱱ ᱦᱚᱸᱠᱚ ᱪᱟᱥᱚᱜ ᱜᱮᱭᱟ ᱦᱟᱸᱜ
ᱦᱮᱸ ᱚᱱᱛᱮ ᱫᱟᱜ ᱨᱮᱱᱟᱜ ᱥᱩᱵᱤᱫᱷᱟ ᱢᱟᱱᱮ ᱵᱮᱥᱤ ᱜᱮ ᱢᱮᱱᱟᱜ ᱜᱮᱭᱟ᱾
ᱦᱩᱸ ᱦᱩᱸ ᱫᱟᱜ ᱨᱮᱭᱟᱜ ᱥᱩᱵᱤᱫᱷᱟ ᱜᱮ ᱱᱚᱛᱮ ᱫᱚ ᱪᱮᱫ ᱦᱚᱸ ᱚᱥᱩᱵᱤᱫᱷᱟ ᱫᱚ ᱵᱟᱹᱱᱩᱜ ᱟᱠᱟᱜ-ᱟ ᱟᱨ ᱚᱱᱛᱮ ᱫᱚ
ᱟᱞᱮ ᱱᱤᱛ ᱫᱚ ᱚᱱᱟ ᱟᱥᱟᱲ ᱵᱚᱸᱜᱟ ᱜᱮᱞᱮ ᱪᱟᱥ ᱜᱮᱭᱟ ᱥᱮᱨᱢᱟ ᱨᱮ ᱢᱤᱫ ᱫᱟᱣ ᱜᱮ᱾ ᱟᱫᱚ ᱱᱚᱛᱮ ᱫᱷᱚᱨᱚᱢ ᱫᱤᱱ ᱫᱚ ᱢᱟᱱᱮ ᱫᱟᱜ ᱠᱚ ᱵᱟᱝ ᱛᱟᱦᱮᱱ ᱜᱮᱭᱟ ᱛᱚ ᱚᱱᱟ ᱫᱚ ᱠᱮᱱᱮᱞ ᱫᱟᱜ ᱠᱚᱦᱚᱸ ᱵᱟᱹᱱᱩᱜᱼᱟ᱾
ᱠᱮᱱᱮᱞ ᱫᱟᱜ ᱠᱚ ᱵᱟᱭ ᱛᱟᱦᱮᱱ ᱵᱟᱲᱟᱜ ᱜᱮᱭᱟ ᱵᱟᱝ ᱠᱮᱱᱮᱞ ᱫᱚ ᱚᱠᱟ ᱚᱱᱛᱮ ᱫᱚ ᱥᱩᱵᱚᱨᱱᱚ ᱨᱮᱠᱷᱟ ᱠᱮᱱᱮᱞ
ᱦᱮᱸ ᱱᱚᱛᱮ ᱠᱮᱱᱮᱞ ᱫᱚ ᱵᱚᱞᱛᱮ ᱜᱮᱞᱮ ᱱᱚᱛᱮ ᱛᱟᱨᱟ ᱯᱷᱤᱱᱤ ᱠᱷᱚᱱᱟᱜ ᱪᱟᱞᱟᱜ ᱜᱮᱭᱟ᱾ ᱱᱚᱛᱮ ᱡᱟᱦᱟᱸ ᱡᱟᱴᱟ ᱰᱩᱢᱩᱨ ᱚᱱᱟ ᱡᱟᱦᱟᱸ ᱢᱩᱠᱩᱴ ᱢᱩᱱᱤ ᱯᱩᱨ ᱠᱷᱚᱱᱟᱜ ᱦᱤᱡᱩᱜ ᱜᱮ
ᱚ ᱦᱚᱸ ᱯᱮ ᱠᱟᱛᱷᱟ ᱛᱚᱵᱮ ᱵᱟᱝ ᱜᱚᱥᱚ ᱪᱟᱥ ᱟᱱᱟᱡ ᱠᱚ ᱫᱚ ᱚᱠᱟᱞᱮᱠᱟ ᱠᱚ ᱪᱟᱥ ᱵᱟᱲᱟᱭᱟ ᱚᱱᱛᱮ
ᱟᱱᱟᱡ ᱫᱚ ᱵᱷᱟᱜᱤ ᱜᱮ ᱦᱩᱭᱩᱜ ᱜᱮᱭᱟ
ᱵᱷᱟᱜᱮ ᱜᱮ ᱾
ᱦᱮᱸ
ᱦᱮᱸ ᱦᱮᱸ
ᱚᱱᱟ ᱦᱤᱥᱟᱵ ᱛᱮ ᱫᱚ ᱢᱟᱱᱮ ᱾ ᱚᱱᱟ ᱫᱚ ᱦᱟᱢᱮᱥᱟ ᱠᱚ ᱪᱟᱥ ᱤᱫᱤ ᱜᱮᱭᱟ ᱢᱟᱱᱮ ᱥᱤᱡᱤᱱ ᱨᱮ ᱡᱟᱦᱟᱸ ᱟᱱᱟᱡ ᱠᱚ ᱪᱟᱞᱟᱜ ᱜᱮᱭᱟ ᱾ ᱢᱟᱱᱮ ᱠᱚᱸᱰᱷᱟ ᱠᱚ ᱱᱚᱜᱼᱚᱭ ᱛᱟᱨᱯᱚᱨᱮ ᱠᱚᱯᱷᱤ ᱠᱚ ᱦᱚᱛᱚᱫ ᱠᱚ
ᱦᱮᱸ ᱦᱮᱸ
ᱛᱟᱦᱚᱞᱮ ᱢᱮᱱᱫᱟ ᱜᱚᱝᱠ ᱟᱯᱮ ᱚᱱᱛᱮ ᱟᱞᱩ ᱪᱟᱥ ᱠᱚ ᱪᱮᱫ ᱞᱮᱠᱟ ᱦᱩᱭᱩᱜ ᱜᱮᱭᱟ
ᱟᱹᱞᱩ ᱪᱟᱥ ᱦᱩᱭ ᱫᱚ ᱦᱩᱭ ᱵᱟᱲᱟᱜ ᱜᱮᱭᱟ ᱚᱱᱟ ᱫᱚ ᱵᱟᱠᱚ ᱪᱟᱥᱟ ᱟᱞᱮ ᱫᱚ ᱡᱟᱹᱥᱛᱤ ᱫᱚ ᱦ ᱦᱩᱲᱩ ᱜᱮ ᱠᱚ ᱪᱟᱥ-ᱟ ᱾ ᱦᱩᱲᱩ ᱠᱚ ᱟᱨ ᱡᱟᱦᱟᱱ ᱟᱱᱟᱡᱽ ᱠᱚ ᱟᱞᱩ ᱠᱚ ᱫᱚ ᱚᱱᱠᱟ ᱫᱚ ᱵᱟᱠᱚ ᱪᱟᱥ ᱜᱮᱭᱟ ᱾
ᱚᱸᱻ᱾
ᱠᱩᱸᱫᱽᱨᱤ ᱠᱚ ᱛᱟᱦᱮᱸ ᱮᱱᱟ ᱯᱩᱴᱨᱟᱹ ᱠᱚ ᱛᱟᱦᱮᱸ ᱮᱱᱟ ᱜᱷᱟᱸᱜᱽᱨᱟ ᱠᱚ ᱛᱟᱦᱮᱸ ᱮᱱᱟ ᱯᱩᱨᱟᱹᱭ ᱠᱚ ᱛᱟᱦᱮᱸ ᱮᱱᱟ ᱵᱷᱩᱸᱰᱤ ᱠᱚ ᱛᱟᱦᱮᱭ ᱱᱟ ᱚᱱᱟ ᱠᱚᱫᱚ ᱠᱚ ᱵᱷᱟᱜᱤ ᱠᱚ ᱪᱟᱥᱟ
ᱟᱱᱟᱡ ᱯᱟᱹᱛᱤ ᱨᱮᱱᱟᱜ ᱫᱟᱢ ᱠᱚᱫᱚ ᱪᱮᱫ ᱞᱮᱠᱟ ᱚᱱᱛᱮ?
ᱚᱱᱛᱮ ᱫᱟᱢ ᱱᱚᱛᱮ ᱦᱚᱸ ᱤᱱᱠᱟᱹ ᱴᱷᱤᱠ ᱫᱷᱟᱨᱟ ᱧᱚᱜ ᱜᱮ ᱟᱨ ᱱᱚᱝᱠᱟ ᱫᱷᱟᱨᱟ ᱟᱨ ᱱᱮᱛᱟᱨ ᱥᱤᱡᱤᱱ ᱫᱚ ᱨᱮᱴ ᱛᱟᱦᱮᱸ ᱠᱚᱜ-ᱟ ᱛᱤᱱ ᱥᱚᱢᱚᱭ ᱠᱚ ᱪᱟᱥᱟ ᱩᱱ ᱥᱚᱢᱚᱭ ᱫᱚ ᱠᱚᱢ ᱨᱟᱵᱟᱝ ᱫᱤᱱ ᱫᱚ ᱠᱚᱢ ᱛᱟᱦᱮᱸ ᱠᱚᱜ-ᱟ ᱱᱤᱛᱚᱜ ᱫᱚ ᱠᱷᱩᱵ ᱰᱷᱮᱨ ᱫᱟᱢ ᱢᱟᱱᱮ ᱠᱩᱫᱽᱨᱤ ᱠᱚᱜᱮ ᱥᱟᱴᱷᱮ ᱴᱟᱠᱟ ᱜᱟᱱ ᱠᱤᱞᱳ ᱦᱩᱭᱩᱜ-ᱟ ᱢᱟᱱᱮ
ᱟᱪᱷᱟ ᱾
ᱛᱩᱨᱩᱭ ᱜᱮᱞ ᱴᱟᱠ ᱾
ᱛᱟᱛᱞᱮ ᱜᱚᱡᱽ ᱦᱮᱸ ᱜᱚᱝᱠᱮ ᱞᱟᱹᱭ ᱫᱟᱹᱧ ᱛᱟᱦᱚᱞᱮ ᱚᱱᱟ ᱡᱟᱦᱟᱸ ᱦᱳᱲᱳ ᱦᱳᱲᱳ ᱡᱟᱦᱟᱸ ᱯᱮ ᱪᱟᱥ ᱜᱮᱭᱟ ᱚᱸᱜ ᱵᱟᱨ ᱯᱮ ᱫᱷᱟᱣ ᱯᱮ ᱪᱟᱥ ᱮᱫ ᱫᱚ ᱢᱮᱱ ᱫᱷᱟᱣ ᱟᱥᱟᱲ ᱵᱚᱸᱜᱟ ᱱᱤᱭᱟᱹ ᱫᱷᱚᱨᱚᱢ ᱠᱚᱨᱮᱜ ᱯᱮ ᱪᱟᱥ ᱛᱚᱞᱮ ᱫᱷᱚᱨᱚᱢ ᱫᱷᱚᱨᱚᱢ ᱨᱮ ᱫᱚ ᱢᱟᱱᱮ ᱫᱟᱢ ᱪᱮᱫ ᱞᱮᱠᱟ ᱵᱟᱹᱲᱛᱤᱜ ᱜᱮᱭᱟ ᱾
ᱦᱩᱲᱩ ᱦᱩᱲᱩ ᱾
ᱦᱟᱸ
ᱚᱸ ᱢᱟᱱᱮ ᱪᱮᱫ ᱞᱮᱠᱟ ᱦᱩᱲᱩ ᱪᱟᱥ ᱠᱟᱛᱮᱫ ᱞᱮ ᱟᱹᱠᱷᱨᱤᱧᱟ ᱥᱮ ᱪᱮᱫ ᱞᱮᱠᱟ ᱾
ᱦᱮᱸ ᱦᱩᱲᱩ ᱪᱟᱥ ᱠᱟᱛᱮ ᱡᱟᱦᱟᱸ ᱯᱮ ᱟᱠᱷᱨᱤᱧ ᱜᱮᱭᱟ ᱾
ᱦᱚᱭ ᱟᱞᱮ ᱫᱚ ᱚᱱᱟ ᱫᱚ ᱦᱩᱲᱩ ᱪᱟᱥ ᱟᱛᱮᱫ ᱞᱮ ᱟᱹᱠᱷᱨᱤᱧᱟ ᱾ ᱜᱚᱢᱠᱮ ᱫᱮᱣᱞᱟ ᱾
ᱦᱚᱸ
ᱚᱸᱰᱮ ᱚᱱᱟ ᱫᱚᱞᱮ ᱟᱹᱠᱷᱨᱤᱧᱟ ᱟᱞᱮ ᱫᱚ
ᱚ ᱸᱻ᱾ ᱪᱮᱫ ᱦᱩᱲᱩ ᱠᱚᱯᱮ ᱪᱟᱥ ᱜᱮᱭᱟ ᱚᱱᱛᱮ ᱫᱚ ᱾
ᱡᱟᱦᱟᱸ ᱜᱮ ᱦᱟᱸᱜ ᱜᱚᱴ ᱯᱟᱦᱴᱟ ᱠᱷᱚᱱ ᱡᱟᱦᱟᱸ ᱛᱟᱦᱮᱸ ᱠᱚᱜ-ᱟ ᱚᱱᱟ ᱨᱮ ᱟᱞᱮ ᱾ ᱯᱩᱭᱥᱟᱹ ᱞᱮ ᱧᱮᱞᱟ ᱵᱟᱨᱚᱡᱚ ᱠᱩᱭᱱᱴᱟᱞ ᱯᱨᱚᱛᱤ ᱱᱚᱝᱠᱟ ᱡᱩᱫᱤ ᱵᱟᱦᱨᱮ ᱨᱮᱵᱚ ᱟᱹᱠᱷᱨᱤᱧᱟ ᱾ ᱠᱷᱟᱱ ᱫᱚ ᱪᱟᱹᱣᱫᱚᱹ ᱥᱚ ᱵᱟᱝᱠᱷᱟᱱ ᱯᱚᱱᱫᱨᱚ ᱥᱚ ᱞᱚᱥᱳᱭ ᱱᱮᱝᱠᱟ ᱫᱷᱟᱨᱟ ᱧᱟᱢᱚᱜ-ᱟ ᱟᱫᱚ ᱵᱟᱦᱨᱮ ᱨᱮ ᱠᱷᱟᱱ ᱫᱚ ᱢᱟᱱᱮ ᱜᱚᱵᱢᱮᱱᱴ ᱞᱮᱱᱠᱷᱟᱱ ᱫᱚ ᱦᱟᱡᱜᱞᱮᱯ ᱨᱮ ᱛᱮᱭᱤᱥᱥᱚ ᱟᱨ ᱥᱚᱵᱥᱮᱰᱤ ᱟᱴᱥᱚ ᱴᱟᱠᱟᱭ ᱮᱢᱚᱜ ᱠᱟᱱᱟ ᱚᱱᱠᱟ ᱞᱮᱠᱟᱛᱮ ᱟᱴᱥᱚ ᱥᱚ ᱴᱟᱠᱟ ᱧᱟᱢᱚᱜ-ᱟ᱾ ᱚᱱᱟ ᱛᱮ ᱟᱞᱮ ᱥᱮᱱ ᱫᱚ ᱦᱩᱲᱩ ᱪᱟᱥ ᱠᱚ ᱠᱟ. ᱡ ᱞᱟᱵ ᱵᱟᱱ ᱦᱩᱭᱩᱜ ᱜᱮᱭᱟ ᱾ ᱦᱩᱲᱩ ᱵᱤᱱ ᱦᱩᱭ ᱦᱩᱪᱩ ᱠᱮᱫ ᱛᱟᱦᱚᱞᱮ ᱫᱚ ᱤᱱᱟᱹ ᱠᱚᱛᱮ ᱦᱚᱸ ᱵᱤᱱ ᱟᱹᱥᱩᱞ ᱫᱟᱲᱮᱭᱟᱜ ᱜᱮᱭᱟ ᱾ ᱟᱨ ᱟᱱᱟᱪ ᱢᱟ ᱵᱟᱲᱜᱮ ᱡᱷᱟᱲᱜᱮ ᱨᱮ ᱵᱟᱝᱠᱷᱟᱱ ᱫᱚ ᱚᱱᱠᱟ ᱛᱟᱦᱮᱸ ᱠᱚᱜ ᱜᱮᱭᱟ ᱚᱱᱟ ᱠᱚ ᱪᱟᱥ ᱵᱟᱥᱚᱜ ᱜᱮᱭᱟ ᱾ ᱡᱟᱦᱟᱸ ᱢᱚᱴᱟᱢᱩᱴᱤ ᱢᱮᱱ ᱞᱮᱠᱷᱟᱱ ᱱᱚᱛ ᱮ ᱛᱟᱨ ᱫᱚ ᱪᱟᱥᱚᱜ ᱥᱟᱛᱮᱜ ᱛᱟᱣ ᱢᱤᱫ ᱦᱚᱲ ᱱᱟᱯᱟᱭ ᱛᱮᱜᱮ ᱟᱹᱥᱩᱞ ᱫᱟᱲᱮᱭᱟᱜ ᱜᱮᱭᱟ
ᱦᱟᱸ ᱦᱟᱸ ᱛᱟᱦᱚᱞᱮ ᱟᱯᱮ ᱚᱱᱛᱮ ᱫᱚ ᱟᱱᱟᱪ ᱯᱟᱹᱛᱤ ᱠᱚᱫᱚ ᱚᱱᱠᱟ ᱫᱚ ᱢᱟᱱᱮ ᱱᱤᱡᱮ ᱛᱮᱫᱚ ᱢᱟᱱᱮ ᱵᱟᱯᱮ ᱠᱤᱨᱤᱧ ᱜᱮᱭᱟ ᱢᱟᱱᱮ ᱪᱟᱥ ᱵᱟᱜ ᱪᱟᱥ ᱛᱮᱜᱮ ᱢᱟᱱᱮ ᱠᱟᱹᱢᱤ ᱠᱚᱫᱚ ᱯᱮ ᱯᱟᱨᱚᱢ ᱜᱮᱭᱟ ᱾
ᱪᱟᱥ ᱛᱮᱜᱮ ᱦᱚᱭ ᱦᱚᱭ ᱚᱱᱠᱟ ᱫᱚ ᱡᱟᱹᱥᱛᱤ ᱫᱚ ᱵᱟᱞᱮ ᱠᱤᱨᱤᱧᱟ ᱪᱟᱥ ᱠᱚᱛᱮ ᱜᱮ᱾ ᱟᱨ ᱡᱩᱫᱤ ᱠᱤᱨᱤᱧ ᱛᱮᱢᱟ ᱟᱹᱰᱤ ᱨᱮᱴ ᱥᱮ ᱱᱤᱛᱚᱜ ᱫᱚ ᱟᱨ ᱱᱮᱛᱟᱨ ᱪᱮᱫ ᱪᱤᱠᱟᱹᱭᱱᱟ ᱡᱮ ᱡᱟᱹᱥ ᱛᱤ ᱦᱚᱲ ᱵᱟᱠᱚ ᱪᱟᱥᱮᱜ-ᱟ ᱪᱟᱹᱥᱤ ᱠᱚ ᱠᱚᱢ ᱢᱮᱱᱟ ᱠᱤᱱᱛᱩ ᱢᱟᱱᱮ ᱥᱟᱯᱞᱟᱭ ᱠᱚᱢ ᱢᱮᱱᱟ ᱰᱤᱢᱟᱱᱰ ᱰᱷᱮᱨ ᱮᱱᱟ ᱨᱮᱱᱟ ᱱᱚᱝᱠᱟᱜ ᱠᱟᱱᱟ ᱠᱟᱛᱷᱟ᱾ ᱦᱚᱭ ᱢᱟᱱᱮ ᱦᱚᱲ ᱪᱟᱥᱼᱵᱟᱥ ᱠᱚᱫᱚ ᱢᱟᱢ ᱵᱟᱹᱜᱤ ᱠᱮᱫ-ᱟ ᱟᱨ ᱱᱚᱛᱮ ᱦᱚᱲ ᱵᱚ ᱥᱟᱸᱜᱮᱭ ᱮᱱᱟ ᱟᱨ ᱦᱚᱲ ᱥᱟᱸᱜᱮᱭᱮᱱ ᱠᱷᱟᱱ ᱫᱚ ᱦᱚᱲ ᱥᱟᱸᱜᱮ ᱚᱱᱩᱡᱟᱭᱤ ᱦᱚᱲ ᱨᱮᱭᱟᱜ ᱞᱟᱹᱠᱛᱤ ᱦᱚᱸ ᱵᱟᱡᱟᱜ ᱠᱟᱱᱟ᱾
ᱦᱮᱸ ᱞᱟᱦᱟ ᱛᱮ ᱡᱮᱢᱚᱱ ᱚᱱᱮ ᱮᱴᱟᱜ ᱞᱟᱦᱟ ᱛᱮ ᱡᱮᱢᱚᱱ ᱦᱮᱸ ᱞᱟᱦᱟ ᱛᱮ ᱡᱮᱢᱚᱱ ᱪᱟᱥᱵᱟᱥ ᱵᱮᱥᱤ ᱛᱟᱦᱮᱸ ᱠᱟᱱᱟ ᱛᱚᱠᱷᱚᱱ ᱟᱫᱚ ᱚᱱᱮ ᱫᱟᱢ ᱠᱚᱦᱚᱸ ᱢᱟᱱᱮ ᱠᱚᱢ ᱛᱟᱦᱮᱸ ᱠᱟᱱᱟ ᱩᱱᱟᱹᱜ ᱵᱟᱝ ᱛᱟᱦᱮᱸ ᱠᱟᱱᱟ᱾
ᱦᱩᱸ ᱦᱩᱸ
ᱢᱟᱱᱮ ᱪᱟᱥᱼᱵᱟᱥ ᱨᱮᱠ ᱪᱟᱥ ᱵᱟᱥ ᱠᱷᱮᱛ ᱨᱮᱦᱚᱸ ᱢᱟᱱᱮ ᱡᱟᱦᱟᱸ ᱛᱤᱱᱟᱹᱜ ᱦᱚᱲ ᱠᱚ ᱥᱟᱸᱜᱮ ᱤᱫᱤᱜ ᱠᱟᱱᱟ, ᱡᱟᱦᱟᱸᱭ ᱠᱚ ᱪᱟᱥ ᱤᱫᱤᱭ ᱫᱟ ᱛᱚᱠᱷᱚᱱ ᱫᱚ ᱟᱫᱚ ᱫᱟᱢ ᱠᱚ ᱵᱟᱝ ᱛᱟᱦᱮᱱ ᱠᱟᱱᱟ᱾ ᱟᱨ ᱡᱚᱠᱷᱚᱱ ᱫᱟᱢ ᱛᱟᱦᱮᱸ ᱞᱮᱱᱟ ᱛᱚᱠᱷᱚᱱ ᱟᱫᱚ ᱦᱚᱲ ᱫᱚ ᱵᱟᱠᱚ ᱪᱟᱥ ᱵᱟᱲᱟᱭᱮᱫᱟ᱾
ᱦᱳᱭ ᱦᱳᱭ ᱱᱤᱛᱚᱜ ᱚᱱᱮ ᱚᱱᱠᱟᱭᱮᱱᱟ ᱡᱮ ᱡᱚᱠᱷᱚᱱ ᱦᱟᱸᱜ ᱟᱨ ᱟᱱᱟᱡᱽ ᱠᱚᱨᱮᱱᱟᱜ ᱫᱟᱢ ᱵᱟᱭ ᱛᱟᱦᱮᱸ ᱠᱟᱱᱟ ᱩᱱ ᱥᱚᱢᱚᱭ ᱫᱚ ᱡᱚᱛᱚ ᱦᱚᱲ ᱜᱮᱵᱚ ᱪᱟᱥᱠᱮᱭᱟ ᱠᱚ ᱪᱟᱥᱮᱫ ᱛᱟᱦᱮᱸᱱᱟ᱾ ᱟᱨ ᱡᱚ ᱛᱚ ᱱᱤᱛᱚᱜ ᱦᱚᱸ ᱰᱷᱮᱹᱨ ᱮᱱ ᱠᱷᱟᱱ ᱫᱚ ᱟᱫᱚ ᱱᱤᱛᱚᱜ ᱫᱚ ᱪᱟᱥ ᱠᱚᱫᱚ ᱠᱚ ᱵᱟᱹᱜᱤ ᱠᱮᱭᱟ, ᱚᱱᱮᱚᱱᱴᱟᱜ ᱜᱮ ᱩᱞᱴᱟᱹ ᱦᱩᱭᱩᱜ ᱠᱟᱱᱟ᱾ ᱱᱤᱛᱚᱜ ᱵᱮᱲᱟ ᱨᱮ ᱡᱩᱫᱤ ᱡᱟᱦᱟᱸᱭ ᱡᱩᱫᱤ ᱪᱟᱥᱟ ᱪᱟᱥ ᱠᱟᱛᱮᱫ ᱦᱚᱸ ᱠᱤᱥᱟᱹᱬ ᱫᱟᱲᱟᱜ ᱜᱮᱭᱟ ᱪᱟᱥ ᱦᱚᱸ ᱪᱟᱥ ᱞᱮᱠᱟ ᱡᱩᱤ ᱩᱱᱤ ᱪᱷᱩᱴᱟᱹᱣ ᱠᱚᱜᱼᱟᱭ ᱛᱟᱦᱚᱞᱮ ᱞᱮ ᱠᱤᱥᱟᱹᱬᱚᱜ ᱜᱮᱭᱟ ᱟᱨ ᱡᱷᱚᱛᱚ ᱠᱷᱚᱱ ᱦᱩᱭᱩᱜ ᱠᱟᱱᱟ ᱚᱸᱜ ᱟᱱᱟᱪ ᱪᱟᱥ ᱫᱚ ᱠᱚᱢ ᱤᱱᱵᱷᱮᱥᱴ, ᱯᱨᱚᱯᱷᱤᱴ ᱡᱟᱹᱥᱛᱤ ᱛᱟᱦᱮᱱ ᱠᱟᱱᱟ᱾ ᱠᱚᱢ ᱠᱷᱚᱨᱚᱪ ᱠᱷᱚᱨᱚᱪᱚᱜᱼᱟ ᱠᱤᱱᱛᱩ ᱰᱷᱮᱨ ᱞᱟᱵᱷ ᱛᱟᱦᱮᱱᱟ ᱚᱱᱟ ᱨᱮᱫᱚ᱾
ᱦᱮ ᱟᱫᱚ ᱱᱮᱛᱚᱜ ᱢᱟ ᱚᱱᱠᱟ ᱯᱨᱚᱯᱷᱤᱴ ᱠᱚᱫᱚ ᱵᱟᱝ ᱦᱩᱭᱩᱜ ᱠᱟᱱᱟ᱾ ᱯᱨᱚᱯᱷᱤᱴ ᱠᱚᱫᱚ ᱵᱟᱝ ᱦᱩᱭᱩᱜ ᱠᱟᱱᱟ ᱜᱚᱝᱠᱮ᱾
ᱪᱮᱫ ᱨᱮ ᱟᱱᱟᱪ ᱨᱮ?
ᱚᱱᱠᱟ ᱪᱟᱥ ᱠᱚ ᱛᱟᱯᱚᱨᱮ ᱵᱟᱹᱱᱩᱜ-ᱟ ᱛᱚ ᱛᱟᱯᱚᱨᱮ ᱫᱟᱢ ᱠᱚᱦᱚᱸ ᱚᱱᱠᱟ ᱵᱟᱹᱱᱩᱜ-ᱟ ᱨᱮᱴ ᱠᱚ ᱢᱟᱱᱮ ᱟᱹᱰᱤ ᱠᱚᱢ ᱜᱮᱭᱟ᱾ ᱛᱟᱦᱚᱞᱮ ᱚᱱᱠᱟ ᱡᱟᱦᱟᱸᱭ ᱪᱟᱥᱤ ᱦᱚᱲ ᱦᱚᱸ ᱩᱱᱠᱩ ᱡᱩᱫᱤ ᱨᱮᱴ ᱡᱩᱫᱤ ᱵᱟᱠᱚ ᱧᱟᱢᱟ ᱛᱟᱞᱮ ᱩᱱᱠᱩ ᱦᱚᱸ ᱟᱫᱚ ᱪᱟᱥ ᱨᱮᱱᱟᱜ ᱢᱟᱱᱮ ᱴᱟᱱ ᱵᱟᱝ ᱦᱮᱡ ᱟᱠᱚ ᱠᱟᱱᱟ᱾
ᱦᱳᱭ ᱟᱫᱚ ᱱᱚᱝᱠᱟ ᱦᱩᱭᱩᱜᱼᱟ ᱫᱷᱚᱨᱟᱢᱟᱭ ᱩᱱᱤ ᱪᱟᱥ ᱠᱮᱫᱟᱭ ᱟᱡ ᱵᱟᱡᱟᱨ ᱨᱮ ᱥᱩᱨ ᱵᱟᱡᱟᱨ ᱚᱠᱟᱨᱮ ᱛᱟᱦᱮᱸ ᱠᱚᱜ ᱚᱸᱰᱮᱭ ᱟᱹᱠᱷᱨᱤᱧᱟᱭ ᱟᱨ ᱰᱷᱮᱨ ᱫᱷᱟᱨᱟ ᱡᱩᱫᱤ ᱪᱟᱥ ᱠᱚᱣᱟᱭ ᱛᱟᱦᱚᱞᱮ ᱩᱱᱠᱩ ᱚᱠᱚᱭ ᱠᱚ ᱦᱟᱸ ᱠᱚ ᱤᱫᱤᱭᱟ ᱫᱚ ᱵᱷᱮᱱᱰᱚᱨ ᱵᱟᱞᱟ ᱠᱚ ᱛᱟᱦᱮᱸ ᱠᱚᱜ ᱫᱚ ᱱᱩᱠᱩ ᱩᱱᱠᱩᱭᱤᱫ ᱰᱟᱭᱨᱮᱠᱴ ᱠᱚᱱᱴᱟᱠ ᱠᱟᱛᱮ ᱥᱟᱨᱮ ᱰᱷᱟᱨᱤ ᱰᱟᱭᱨᱮᱠᱴ ᱮᱢᱟ ᱠᱚᱣᱟ᱾ ᱡᱟᱦᱟᱸᱯᱟᱹᱨᱤ ᱮᱢ ᱞᱮᱠᱷᱟᱱ ᱫᱚ ᱪᱮᱫ ᱪᱤᱠᱟᱹᱜ ᱠᱚᱢ ᱨᱮᱴ ᱛᱮ ᱦᱩᱭ ᱦᱚᱪᱚᱱ ᱠᱚᱢ ᱨᱮᱴ ᱦᱩᱭ ᱦᱚᱪᱚᱱᱚ ᱠᱤᱱᱛᱩ ᱢᱤᱫ ᱫᱷᱟᱣ ᱨᱮ ᱟᱹᱰᱤ ᱰᱷᱮᱨ ᱡᱤᱱᱤᱥ ᱟᱠᱷᱨᱤᱧᱚᱜ ᱟᱥᱮ ᱚᱱᱟ ᱦᱩᱭᱱᱟ ᱠᱟᱛᱷᱟ᱾
ᱦᱮᱸ ᱛᱟᱨᱯᱚᱨᱮ ᱚᱱᱟ ᱫᱟᱜ ᱨᱮᱱᱟᱜ ᱠᱟᱞᱞᱟ ᱠᱚ ᱡᱟᱦᱟᱸ ᱛᱚᱨᱢᱚᱡᱽ ᱠᱚ ᱪᱟᱥ ᱜᱮᱭᱟ ᱛᱚᱠᱷᱚᱱ ᱜᱮᱠᱟᱹᱴᱤᱡ ᱦᱚᱲᱟᱜ ᱠᱟᱹᱴᱤᱡ ᱯᱨᱚᱯᱷᱤᱴ ᱠᱚ ᱦᱩᱭᱩᱜ ᱜᱮᱭᱟ ᱛᱚ ᱚᱱᱟ ᱠᱚᱨᱮᱫᱚ ᱠᱟᱹᱴᱤᱡ ᱫᱟᱢ ᱠᱚᱦᱚᱸ ᱰᱷᱮᱨ ᱠᱚ ᱧᱟᱢ ᱜᱮᱭᱟ᱾
ᱚᱱᱮ ᱡᱮ ᱦᱟᱭᱨᱮᱴ ᱛᱟᱦᱮᱱ ᱫᱚ ᱥᱤᱡᱤᱱ ᱤᱱᱤ ᱤᱱᱟᱹ ᱥᱤᱡᱤᱱ ᱨᱮ ᱦᱮᱸ ᱚᱱᱟ ᱯᱚᱨᱚᱰ‌ ᱫᱚᱨᱠᱟᱨ ᱢᱟᱱᱮ ᱚᱢᱚᱞ ᱫᱚᱨᱠᱟᱨ ᱫᱚᱨᱟᱡᱟ ᱦᱚᱸ ᱯᱷᱟᱥᱴ ᱥᱤᱛᱩᱝ ᱟᱨᱟᱢᱵᱷᱚ ᱟᱨᱟᱢᱵᱷᱚ ᱛᱟᱠᱚᱨᱮ ᱛᱩᱨᱵᱩᱡᱽ ᱠᱚ ᱟᱨᱚ ᱠᱷᱟᱱ ᱛᱟᱦᱮᱨ ᱠᱚ ᱡᱩᱫᱤ ᱦᱮᱸ ᱢᱟᱱᱮ ᱪᱮᱫᱞᱮᱠᱟ ᱡᱚᱜᱼᱟ ᱟᱨ ᱤᱱᱟᱹ ᱴᱟᱭᱤᱢ ᱨᱮ ᱟᱹᱠᱷᱨᱤᱧ ᱛᱟᱦᱚᱞᱮ ᱥᱟᱴᱷᱤ ᱥᱚᱛᱨᱤ ᱟᱥᱤ ᱛᱮᱦᱚᱸ ᱪᱟᱞᱟᱜᱼᱟ ᱟᱨ ᱡᱩᱫᱤ ᱡᱟᱹᱥᱛᱤ ᱦᱚᱲ ᱠᱚ ᱤᱭᱟᱹ ᱪᱟᱵᱟᱭᱟ ᱥᱟᱸᱜᱮ ᱞᱮᱱᱠᱷᱟᱱ ᱫᱚᱠᱷᱟᱱᱛᱮ ᱫᱟᱢ ᱠᱚᱢᱚᱜᱼᱟ ᱟᱫᱚ ᱚᱱᱟ ᱠᱷᱟᱹᱛᱤᱨ ᱚᱱᱟ ᱴᱟᱭᱤᱢ ᱵᱩᱱ ᱧᱮᱞ ᱠᱟᱛᱮᱜ ᱪᱮᱫ ᱞᱮᱠᱟᱨᱮ ᱢᱟᱲᱟᱝ ᱨᱮ ᱪᱟᱥ ᱵᱟᱠᱷᱟᱱ ᱪᱮᱥᱴᱟ ᱫᱚᱨᱠᱟᱨ ᱤᱱᱟ ᱠᱷᱟᱱ ᱫᱚ ᱵᱟᱝ ᱦᱩᱭ ᱫᱟᱲᱮ ᱠᱚᱜᱼᱟ ᱡᱩᱜᱽ ᱥᱟᱞᱟᱜ ᱛᱮ ᱵᱟᱭ ᱛᱟᱦᱟᱢ ᱞᱮᱠᱷᱟᱱ ᱵᱟᱭ ᱜᱟᱱᱚᱜᱼᱟ᱾
ᱦᱮᱸ
ᱦᱩᱸ
ᱟᱫᱚ ᱜᱚᱝᱠᱮ ᱡᱚᱢ ᱡᱚᱢ ᱵᱟᱲᱟ ᱠᱚᱫᱚ ᱦᱩᱭᱱᱟ ᱦᱮᱞᱳ ᱦᱮᱞᱳ
ᱚᱱᱮ ᱱᱚᱝᱠᱟ ᱠᱟᱛᱷᱟ ᱦᱚᱸ ᱦᱚᱸ ᱞᱟᱹᱭᱵᱤᱱ
ᱮ ᱜᱚᱢᱠᱮ ᱛᱟᱦᱚᱞᱮ ᱡᱚᱢ ᱵᱟᱲᱟ ᱠᱚᱫᱚ ᱦᱩᱭᱮᱱᱟ
ᱡᱚᱢ ᱵᱟᱲᱟ ᱟᱹᱣᱨᱤ ᱦᱩᱭᱩᱜᱼᱟ ᱤᱥᱤᱱ ᱵᱟᱲᱟ ᱫᱚ ᱦᱩᱭ ᱠᱟᱱᱟ ᱠᱷᱟᱹᱞᱤ ᱡᱚᱢ ᱛᱮᱫᱜᱮ ᱵᱟᱹᱠᱤ ᱢᱮᱱᱟᱜ ᱟᱠᱟᱜᱼᱟ ᱟᱹᱵᱤᱱ ᱫᱚ ᱡᱚᱢ ᱵᱟᱲᱟ ᱠᱮᱜᱼᱟ ᱵᱤᱱ
ᱟᱹᱣᱨᱤ ᱞᱤᱧ ᱡᱚᱢ ᱵᱟᱲᱟ ᱟᱫᱚ ᱜᱚᱝᱠᱮ ᱚᱲᱟᱜ ᱤᱭᱟᱹ ᱚᱲᱟᱜ ᱠᱚᱨᱮ ᱫᱚ ᱚᱠᱚᱭ ᱠᱚ ᱢᱮᱱᱟᱜ ᱠᱚᱣᱟ
ᱦᱩᱸ ᱚᱲᱟᱜ ᱨᱮᱫᱚ ᱟᱭᱳᱼᱵᱟᱵᱟ ᱠᱚ ᱢᱮᱱᱟᱜ ᱠᱚᱣᱟ ᱵᱚᱭᱦᱟ ᱵᱩᱦᱤᱱ ᱦᱳᱭ ᱟᱹᱵᱮᱱ ᱨᱤᱱ ᱫᱚ
ᱟᱹᱞᱤᱧ ᱦᱚᱸ ᱟᱭᱳᱵᱟᱵᱟ ᱛᱟᱹᱠᱤᱱ ᱢᱮᱱᱟᱜ ᱠᱤᱱᱟ ᱛᱟᱯᱚᱨᱮ ᱢᱤᱴᱮᱱ ᱵᱚᱭᱦᱟ ᱢᱮᱱᱟᱭᱟ ᱫᱤᱫᱤ ᱫᱚᱞᱮ ᱡᱟᱶᱟᱭ ᱠᱮᱫᱤᱭᱟ
ᱚ ᱦᱚᱸ ᱚᱸ ᱵᱮᱥᱛᱮ ᱥᱮ ᱱᱚᱝᱠᱟ ᱟᱹᱜᱤᱨ ᱠᱟᱛᱮ ᱜᱮ
ᱵᱮᱥ ᱛᱮ ᱜᱮᱭᱟ ᱧᱮᱞ ᱧᱮᱯᱮᱞ ᱠᱟᱛᱮ ᱯᱮᱲᱟ ᱯᱮᱲᱟ ᱞᱮᱠᱟ ᱛᱮᱜᱮ
ᱦᱚᱸ ᱱᱟᱯᱟᱭ ᱜᱮᱛᱚ ᱟᱹᱵᱤᱱ ᱫᱚ ᱛᱤᱱᱟᱹᱜ ᱱᱚᱢᱵᱚᱨ ᱵᱟᱞᱟ ᱠᱟᱱᱟ ᱢᱟᱱᱮ ᱛᱤᱱᱟᱹᱜ ᱱᱚᱢᱵᱚᱨ ᱦᱟᱸᱥ ᱥᱤᱨᱭᱟᱞ ᱢᱟᱨᱟᱝ ᱩᱛᱟᱹᱨᱤᱡ ᱥᱮ ᱛᱟᱞᱟᱭᱤᱡ ᱥᱮ ᱦᱩᱰᱤᱧᱤᱡ ᱚ ᱦᱚᱸ ᱦᱩᱰᱤᱧᱟ ᱚ ᱛᱤᱱᱟᱹᱜ ᱫᱷᱟᱵᱤᱡ ᱫᱚᱵᱤᱱ ᱯᱟᱲᱦᱟᱣ ᱟᱠᱟᱱᱟ
ᱟᱹᱞᱤᱧ ᱞᱤᱧ ᱯᱟᱲᱦᱟᱣ ᱠᱟᱱᱟ ᱢᱟᱥᱴᱟᱨ ᱰᱤᱜᱽᱨᱤ ᱢᱟᱥᱴᱟᱨ ᱰᱤᱜᱽᱨᱤ ᱞᱤᱧ ᱠᱚᱢᱯᱞᱤᱴ ᱠᱟᱫᱟ
ᱚ ᱦᱚᱸ ᱢᱟᱥᱴᱟᱨ ᱰᱤᱜᱽᱨᱤ ᱵᱤᱱ ᱠᱚᱢᱯᱞᱤᱴ ᱠᱟᱜᱼᱟ ᱪᱮᱫ ᱥᱟᱵᱡᱮᱴ ᱛᱮ ᱚ ᱦᱚᱸ ᱱᱟᱯᱟᱭ ᱠᱟᱛᱷᱟ ᱜᱮ ᱚᱠᱟ ᱤᱭᱩᱱᱤᱵᱷᱟᱨᱥᱤᱴᱤ ᱠᱷᱚᱱ
ᱵᱟᱸᱠᱩᱲᱟ ᱤᱭᱩᱱᱤᱵᱷᱟᱨᱥᱤᱴᱤ
ᱚ ᱦᱚᱸᱚ ᱵᱟᱸᱠᱩᱲᱟ ᱤᱱᱵᱷᱟᱨᱥᱤᱴᱤ ᱚᱸᱰᱮ ᱠᱷᱚᱱ ᱫᱚ ᱵᱟᱸᱠᱩᱲᱟ ᱫᱚ ᱥᱩᱨᱩᱜ ᱜᱮᱭᱟ ᱥᱮ ᱪᱮᱫ ᱞᱮᱠᱟ
ᱦᱮᱸ ᱥᱳᱨᱳᱜ ᱜᱮᱭᱟ ᱢᱟᱱᱮ ᱛᱤᱱᱟᱹᱜ ᱚᱱᱠᱟ ᱤᱧᱟᱹᱜ ᱡᱟᱦᱟᱸ ᱚᱱᱟ ᱩᱛᱚ ᱫᱤᱥᱚᱢ ᱮᱱᱜᱮᱭᱟ ᱛᱟᱦᱮ ᱚᱸᱰᱮ ᱠᱷᱚᱱᱟᱜ ᱯᱨᱟᱭ ᱚᱱᱠᱟ ᱟᱥᱤ ᱠᱤᱞᱳᱢᱤᱴᱟᱨ ᱞᱮᱠᱟ ᱦᱩᱭᱩᱜᱼᱟ ᱛᱟᱦᱞᱮ ᱟᱫᱚ ᱱᱚᱰᱮ ᱜᱮ ᱚᱱᱠᱟ ᱯᱮ ᱥᱮᱨᱢᱟ ᱞᱮᱠᱟ ᱛᱟᱦᱮᱸ ᱦᱩᱭᱱᱟ ᱛᱟᱦᱞᱮ ᱟᱫᱚ ᱛᱮᱢᱚᱱ ᱮᱠᱴᱟ ᱩᱱᱟᱹᱜ ᱥᱟᱸᱜᱤᱧ ᱫᱚ ᱵᱟᱝᱞᱮ ᱵᱩᱡ ᱜᱮᱭᱟ
ᱜᱚᱢᱠᱮ ᱟᱢ ᱛᱟᱦᱞᱮ ᱪᱮᱫ
ᱚᱱᱛᱮ ᱫᱚ ᱮᱠᱷᱚᱱ ᱦᱚ ᱢᱚᱴᱟᱢᱩᱴᱤ ᱥᱟᱱᱛᱟᱲ ᱫᱚ ᱵᱷᱟᱜᱤ ᱴᱷᱤᱠ ᱪᱟᱞᱟᱜ ᱠᱟᱱᱟ
ᱦᱮᱸ ᱜᱚᱝᱠᱮ ᱛᱟᱦᱞᱮ ᱟᱢ ᱫᱚ ᱪᱮᱫ ᱠᱚᱢ ᱪᱤᱠᱟᱹ ᱵᱟᱲᱟᱭ ᱜᱮᱭᱟ
ᱦᱮᱞᱳ
ᱦᱚᱸ ᱧᱮᱞ ᱮᱫᱼᱟ ᱥᱟᱱᱛᱟᱲ ᱚᱞ ᱠᱚᱫᱚ ᱚᱱᱛᱮ ᱫᱚ ᱵᱷᱟᱹᱜᱤ ᱜᱮ ᱪᱟᱞᱟᱜ ᱠᱟᱱᱟ
ᱦᱮᱸ ᱜᱚᱝᱠᱮ ᱟᱨ ᱞᱟᱹᱭ ᱫᱟᱹᱧ ᱜᱚᱝᱠᱮ ᱛᱟᱦᱞᱮ ᱟᱢᱫᱚ ᱛᱤᱱᱟᱹᱜ ᱫᱷᱟᱵᱤᱡ ᱚᱞᱚᱜ ᱯᱟᱲᱦᱟᱣ ᱠᱟᱱᱟ
ᱪᱮᱫ ᱞᱮᱠᱟ
ᱟᱢ ᱫᱚ ᱛᱤᱱᱟᱹᱜ ᱫᱷᱟᱵᱹᱤᱡ ᱮᱢ ᱚᱞᱚᱜ ᱯᱟᱲᱦᱟᱣ ᱟᱠᱟᱱᱟ
ᱠᱷᱚᱡ ᱤᱧ ᱦᱮᱞᱳ
ᱦᱳᱭ ᱜᱚᱝᱠᱮ ᱞᱟᱹᱭ ᱫᱟᱹᱧ ᱟᱢ ᱛᱤᱱᱟᱹᱜ ᱫᱷᱟᱵᱤᱡ ᱮᱢ ᱯᱟᱲᱦᱟᱣ ᱠᱟᱱᱟ
ᱚ ᱦᱚᱸ ᱦᱳᱭ ᱦᱳᱭ ᱤᱧ ᱦᱚᱸ ᱤᱭᱟᱹ ᱢᱟᱥᱴᱟᱨ ᱰᱤᱜᱽᱨᱤ ᱫᱚᱧ ᱠᱚᱢᱯᱞᱤᱴ ᱟᱠᱟᱫᱼᱟ ᱟᱨ ᱱᱤᱛᱚᱜ ᱫᱚ ᱯᱮᱲᱟ ᱜᱟᱞᱚᱪ ᱪᱮᱫ ᱞᱮᱠᱟᱛᱮ ᱠᱚᱞᱮᱡᱽ ᱨᱮ ᱢᱮᱱᱟᱜ ᱟᱠᱟᱫᱤᱧᱟ ᱾
ᱚᱠᱟ ᱠᱚᱞᱮᱡᱽ
ᱱᱚᱣᱟ ᱚᱴᱳᱱᱳᱢᱟᱥ ᱠᱚᱞᱮᱡᱽ
ᱟᱹᱵᱤᱱ ᱫᱚ ᱱᱮᱴ ᱯᱷᱮᱴ ᱠᱚᱫᱚ ᱵᱤᱱ ᱯᱟᱥ ᱵᱟᱲᱟ ᱠᱮᱭᱟ
ᱱᱮᱴ ᱠᱚᱫᱚᱞᱤᱧ ᱮᱢ ᱵᱟᱲᱟ ᱠᱮᱫᱟ ᱛᱟᱦᱚᱞᱮ ᱢᱤᱫ ᱫᱷᱟᱣ ᱚᱱᱟ ᱠᱤᱪᱷᱩ ᱪᱟᱨ ᱱᱟᱢᱵᱟᱨ ᱠᱷᱟᱹᱛᱤᱨ ᱚᱱᱟ ᱵᱟᱞᱤᱧ ᱧᱟᱢ ᱞᱮᱫᱟ
ᱚ ᱦᱚᱸ ᱱᱮᱴ ᱫᱚ ᱟᱣᱨᱤᱵᱮᱱ ᱯᱟᱥᱟ ᱯᱟᱥ ᱫᱚ ᱚᱠᱟ ᱥᱮᱨᱢᱟ ᱵᱤᱱ ᱯᱟᱥ ᱟᱠᱟᱫᱼᱟ ᱢᱟᱥᱴᱟᱨ ᱰᱤᱜᱽᱨᱤ
ᱪᱟᱞᱟᱣ ᱮᱱ ᱥᱮᱨᱢᱟ ᱞᱤᱧ ᱯᱟᱥ ᱠᱟᱫᱟ
ᱚ ᱦᱚᱸ ᱪᱟᱞᱟᱣᱮᱱ ᱮᱱ ᱯᱚᱪᱤᱥ ᱨᱮ ᱾
ᱪᱷᱩᱴᱟᱹᱣ ᱞᱮᱠᱷᱟᱱ ᱦᱩᱭᱩᱜ ᱜᱮᱭᱟ ᱱᱤᱭᱟᱹ ᱫᱷᱟᱣᱵᱤᱱ ᱜᱤᱰᱤᱣ ᱠᱟᱣᱼᱟ ᱥᱮ ᱵᱟᱝ ᱥᱮᱴ ᱠᱚ?
ᱚᱫᱚ ᱥᱮᱴ ᱜᱮ ᱪᱟᱨ ᱱᱟᱢᱵᱟᱨ ᱠᱷᱟᱹᱛᱤᱨ ᱟᱞᱤᱧ ᱵᱟᱹᱞᱤᱧ ᱫᱟᱲᱮᱭᱟᱫᱟ ᱾ ᱜᱚᱝᱠᱮ ᱴᱷᱤᱠ ᱜᱮᱭᱟ ᱢᱟ ᱛᱟᱦᱚᱞᱮ ᱚᱱᱠᱟ ᱜᱮ ᱜᱚᱞᱯᱚ ᱦᱩᱭᱩᱜ ᱠᱟᱱᱟ ᱟᱹᱰᱤ ᱜᱟᱱ ᱚᱠᱛᱚ ᱠᱚ ᱦᱩᱭᱮᱱᱟ ᱾
ᱦᱚᱸ ᱦᱚᱸ ᱴᱷᱤᱠ ᱜᱮᱭᱟ ᱛᱚᱵᱮ ᱢᱟ ᱡᱚᱦᱟᱨ ᱜᱮ ᱦᱮᱸ ᱾
ᱦᱮᱸ ᱡᱚᱦᱟᱨ ᱜᱮ ᱜᱚᱢᱠᱮ ᱾